ᱦᱮᱞᱳᱣ
ᱦᱮᱸᱢᱟ ᱡᱚᱦᱟᱨ ᱜᱮ
ᱦᱮᱸ ᱡᱚᱦᱟᱨ ᱜᱮ ᱡᱟᱱᱤᱜ ᱨᱚᱲ ᱠᱚ ᱴᱷᱤᱠ ᱫᱷᱟᱨᱟᱢ ᱟᱸᱡᱚᱢ ᱧᱟᱢᱫᱟ?
ᱦᱮᱸ ᱯᱩᱨᱟᱹ ᱥᱟᱯᱟ ᱜᱮ ᱟᱸᱡᱚᱢᱚᱜ ᱠᱟᱱᱟ᱾
ᱚᱸ ᱫᱤᱭᱮ ᱵᱮᱥ ᱵᱟᱲᱟ ᱜᱮᱭᱟᱯᱮ ᱚᱲᱟᱜ ᱠᱚᱨᱮ ᱫᱚ?
ᱦᱮᱸ ᱚᱲᱟᱜ ᱠᱚᱨᱮ ᱫᱚ ᱵᱮᱥ ᱵᱟᱲᱟᱜᱮ ᱟᱞᱮᱫᱚ ᱟᱯᱮ ᱜᱮ ᱪᱮᱫ ᱞᱮᱠᱟ ᱚᱱᱛᱮ ᱵᱮᱥ ᱵᱟᱲᱟᱜᱮ?
ᱟᱞᱮ ᱦᱚᱸ ᱵᱮᱥ ᱵᱟᱲᱟ ᱜᱮᱭᱟ ᱱᱤᱛ ᱫᱷᱟᱵᱤᱡ ᱫᱚ᱾
ᱟᱪᱪᱷᱟ, ᱟᱪᱪᱷᱟ
ᱟᱨ ᱛᱚᱵᱮ ᱪᱮᱜ ᱠᱚ ᱪᱤᱠᱟ ᱵᱟᱲᱟ ᱭᱩᱜ ᱠᱟᱱᱟ, ᱮᱸᱛᱟᱨ ᱫᱚ?
ᱱᱮᱛᱟ ᱫᱚ ᱦᱚᱜᱼᱚᱭ ᱠᱟᱢᱤ ᱫᱤᱱ ᱠᱚ ᱥᱮᱴᱮᱱ ᱱᱟ ᱥᱮ! ᱟᱫᱚ ᱦᱚᱜᱼᱚᱭ ᱠᱷᱚᱥᱞᱟᱣ ᱜᱮ ᱵᱟᱜᱟᱣ ᱵᱟᱲᱟ ᱦᱩᱭᱩᱜ ᱠᱟᱱᱟ, ᱚᱱᱟ ᱠᱚᱜᱮ ᱟᱨ ᱛᱚᱞᱟ ᱠᱚ ᱜᱤᱰᱤ ᱵᱟᱲᱟᱭ ᱦᱩᱭᱩᱜ ᱠᱟᱱᱟ᱾
ᱟᱪᱪᱷᱟ-ᱪᱷᱟ!
ᱟᱯᱮ ᱫᱚ ᱪᱮᱜ ᱠᱚᱯᱮ ᱠᱟᱢᱤ ᱵᱟᱲᱟᱭ ᱫᱟ?
ᱟ ᱟᱞᱮ ᱥᱮᱦ ᱦᱚᱸ ᱦᱳᱭ ᱚᱱᱟᱜᱮ ᱠᱟᱹᱢᱤ ᱫᱚ ᱦᱩᱭᱩᱜ ᱠᱟᱱᱟ, ᱱᱟᱦᱟ ᱮᱨ ᱟᱯᱷᱚᱨ ᱜᱮ ᱜᱮ ᱛᱟᱞᱟᱜ ᱠᱟᱱᱟ ᱱᱟᱦᱟᱜ᱾ ᱟᱫᱚ ᱣᱟᱹᱣᱨᱤ ᱞᱮ ᱥᱟᱹᱛ ᱩᱛᱟᱹᱨᱟ ᱥᱟᱹᱛ ᱫᱚ, ᱚᱱᱼᱠᱟ ᱥᱤᱛᱩᱝ ᱫᱟᱭ, ᱫᱟᱜ ᱟᱭ, ᱥᱤᱛᱩᱝ ᱫᱟᱭ, ᱟᱫᱚ ᱛᱤᱦᱤᱧ ᱫᱚᱭ ᱥᱤᱛ- -ᱛᱩᱝ ᱠᱟᱜᱼᱟ ᱦᱚᱸ ᱤᱭᱟᱹ ᱠᱚ ᱱᱟᱦᱟᱜ ᱢᱚᱡ ᱜᱮ ᱵᱩᱡᱷᱟᱹᱜ ᱠᱟᱱᱟ, ᱫᱟᱨᱮ ᱵᱩᱴᱟᱹ ᱨᱮᱞᱮ ᱫᱩᱲᱩᱵ ᱵᱟᱲᱟᱟᱣ ᱠᱟᱱᱟ, ᱩᱞ ᱠᱚ ᱵᱤᱞᱤᱜ ᱠᱟᱱᱟ, ᱧᱩᱨᱦᱟᱹᱜ ᱠᱟᱱᱟ, ᱦᱟᱞᱟᱝ ᱫᱟᱞᱮ, ᱡᱚᱢᱫᱟᱞᱮ᱾
ᱚᱸ! ᱟ ᱦᱚᱞᱟ ᱫᱚ ᱛᱷᱟᱞᱮ, ᱟᱯᱮ ᱥᱮᱜ ᱫᱚ ᱫᱟᱜ ᱞᱟ ᱟ ᱥᱮ ᱵᱟᱝ?
ᱦᱚᱞᱟᱭ ᱫᱟᱜ ᱞᱮ ᱜᱮᱭᱟ, ᱟᱝᱠᱟ ᱛᱟᱨᱟᱥᱤᱧ ᱵᱮᱞᱟᱭ ᱫᱟᱜ ᱞᱮᱫᱟᱭ ᱡᱷᱤᱯ- -ᱯᱤᱨ-ᱡᱷᱤᱯᱤᱨ ᱟᱹᱰᱤ ᱟᱴ ᱫᱚ ᱵᱟᱭ ᱫᱟᱜ ᱞᱮᱫᱟ᱾
ᱚᱸ!
ᱟᱯᱮ ᱥᱮᱦ ᱦᱚᱸ ᱫᱟᱜ ᱠᱮᱫᱟ?
ᱟᱞᱮ ᱥᱮᱱᱴᱝ ᱦᱚᱸ ᱱᱟᱥᱮ ᱱᱟᱥᱮ ᱡᱟᱹᱲᱤ ᱠᱮᱫᱟᱸᱭ᱾ ᱫᱚ, ᱨᱤᱢᱤᱞ ᱫᱚ ᱫᱚᱢᱮ ᱜᱮ ᱧᱮᱞ ᱞᱮᱱᱟ, ᱟᱫᱚ ᱚᱝᱠᱟ ᱞᱮᱠᱟ ᱫᱚ ᱵᱟᱭ ᱡᱟᱹᱲᱤ ᱞᱮᱜᱼᱟᱸ!
ᱟᱪᱪᱷᱟ-ᱪᱷᱟ!
ᱱᱟᱥ- -ᱥᱮ ᱱᱟᱥᱮ ᱜᱮ ᱡᱟᱹᱲᱤ ᱠᱮᱫᱟᱭ᱾ ᱠᱷᱟᱹᱞᱤ ᱦᱚᱭ ᱜᱮ ᱫᱚᱢᱮ ᱦᱚᱭ ᱠᱮᱫᱟᱭ, ᱚᱝᱠᱟ ᱞᱮᱠᱟ ᱫᱚ ᱵᱟᱭ ᱡᱟᱹᱲᱤ ᱞᱟᱜᱼᱟ, ᱢᱟᱱᱮ ᱡᱟᱦᱟᱸ ᱯᱚᱨᱤᱢᱟᱱ ᱧᱮᱞ ᱞᱮᱱᱟ ᱨᱤᱢᱤᱞ, ᱚᱝᱠᱟ ᱞᱮᱠᱟ ᱫᱚ ᱵᱟᱭ ᱡᱟᱹᱲᱤ ᱞᱟᱜᱼᱟ!
ᱟᱶᱪᱟ ᱮᱸ ᱟᱞᱮ ᱥᱮᱜ ᱦᱚᱸ ᱨᱤᱢᱤᱞ ᱫᱚ ᱛᱟᱦᱮᱸ ᱠᱟᱱ ᱜᱮᱭᱟ ᱰᱷᱮᱨ- -ᱜᱮ, ᱟᱫᱚ ᱠᱚᱢ ᱢᱟᱪᱷᱟ ᱜᱮ ᱡᱟᱹᱲᱤ ᱠᱮᱫᱟ, ᱰᱮ ᱰᱷᱮᱨ ᱫᱚ ᱵᱟᱭ ᱡᱟᱹᱲᱤ ᱞᱮᱜᱼᱟ!
ᱚᱸ!
ᱟᱪᱷᱟᱹᱧ ᱢᱮᱱᱮᱜ ᱠᱟᱱ ᱛᱟᱦᱮᱱ, ᱮ ᱥᱩᱠᱨᱤ ᱠᱚᱯᱮ ᱜᱚᱡ ᱵᱟᱲᱟ ᱠᱚᱜᱮᱭᱟᱯ ᱯᱮᱥᱮᱜ ᱯᱮ ᱡᱚᱢ ᱠᱳᱜᱮᱭᱟ, ᱯᱮᱥᱮ ᱵᱟᱯᱮ ᱡᱚᱢ ᱠᱚᱣᱟ?
ᱦᱮᱸᱻ, ᱡᱚᱢ ᱠᱚᱜᱮᱹᱭᱟᱞᱮ ᱟᱨ ᱟᱥᱩᱞ ᱦᱚᱻ ᱚᱲᱟᱜ ᱠᱚᱨᱮᱜ ᱟᱹᱥᱩᱞ ᱠᱟᱜ ᱠᱚᱣᱟᱞᱮᱻ᱾
ᱟᱪᱪᱷᱟ ᱥᱟᱸᱜᱮ ᱜᱮ?
ᱥᱟᱸᱜᱮ, ᱜᱮ ᱫᱚᱢᱮ ᱥᱟᱸᱜᱮ ᱫᱚ ᱵᱟᱸ, ᱟᱫᱚ ᱫᱚᱢᱮ ᱥᱟᱸᱜᱮ ᱫᱚᱦᱚ ᱠᱟᱛᱮᱜ ᱦᱚᱥᱮ ᱩᱝᱠᱩ ᱛᱟᱭᱚᱢ ᱨᱮ ᱢᱤᱜ ᱦᱚᱲ ᱛᱟᱦᱮᱸ ᱞᱟᱜᱟᱜᱼᱟᱸ᱾
ᱦᱟᱸ, ᱦᱟᱸ, ᱦᱟᱸ!
ᱠᱚᱢ ᱫᱷᱟᱨᱟ ᱜᱮᱞᱮᱻ ᱫᱚᱦᱚ ᱠᱟᱜ ᱠᱚᱣᱟᱻ ᱵᱟᱨᱭᱟ ᱜᱟᱱ᱾
ᱪᱟ ᱟᱫᱚ ᱱᱟᱦᱟᱜ, ᱩᱝᱠᱩ ᱫᱚ ᱪᱮᱜ ᱞᱮᱠᱟ, ᱚᱲᱟᱜ ᱠᱚᱨᱮ ᱡᱚᱢ ᱵᱟᱠᱷᱨᱟ ᱜᱮ ᱥᱮ ᱵᱟᱡᱟᱨ ᱨᱮ- -ᱯᱮ ᱟᱹᱠᱷᱨᱤᱧ ᱠᱚᱣᱟ ᱱᱷᱟᱜ?
ᱚᱲᱟᱜ ᱠᱚᱨᱮ ᱡᱚᱢ ᱵᱟᱠᱷᱨᱟ ᱜᱮᱻ ᱟᱨ ᱱᱚᱝᱠᱟ ᱡᱟᱦᱟᱱᱟᱜ ᱤᱭᱟᱹ ᱠᱚᱨᱮ, ᱟᱵᱚ 'ᱵᱟᱦᱟ', 'ᱥᱚᱦᱨᱟᱭ' ᱠᱚᱨᱮ ᱡᱮᱢᱚᱱ ᱛᱟᱯᱚᱨᱮ ᱚᱱᱮ ᱤᱭᱟᱹ ᱩᱸ 'ᱢᱚᱠᱚᱨ ᱠᱩᱢ' ᱤᱭᱟᱹ ᱠᱷᱚᱨᱮᱸ 'ᱨᱩᱸᱰᱟᱹ' ᱠᱚᱨᱮᱜ ᱡᱟᱦᱟᱸ ᱢᱮᱱ ᱫᱚᱠᱚᱸ, ᱚᱱᱟ ᱠᱚᱨᱮ ᱠᱚ ᱠᱚᱡ ᱵᱟᱲᱟ ᱠᱚᱜᱮᱹᱭᱟ ᱥᱤ ᱛᱚᱠᱷᱚᱱ ᱜᱚᱡ ᱵᱟᱲᱟ ᱠᱚ ᱦᱩᱭᱩᱜ ᱛᱟᱦᱮᱱᱟ᱾
ᱟᱪᱪᱷᱟ-ᱪᱷᱟ, ᱢᱟᱱᱮ 'ᱥᱟᱠᱨᱟᱛ' ᱥᱚᱢᱚᱭ ᱯᱮ, ᱜᱚᱡ ᱠᱚᱣᱟ ᱱᱟᱦᱟᱜᱯᱮ ᱵᱟᱝ!
ᱦᱮᱸ, ᱚᱱᱟ ᱠᱚ ᱥᱚᱢᱚᱭ ᱨᱮ 'ᱵᱟᱦᱟ', 'ᱥᱚᱦᱨᱟᱭ' ᱠᱚ ᱥᱚᱢᱚᱭ ᱦᱚᱸ ᱜᱚᱡ ᱵᱟᱲᱟᱭ ᱭᱩᱜ ᱛᱟᱦᱮᱱ ᱜᱮ, ᱡᱮᱢᱚᱱ ᱡᱟᱞᱮ ᱦᱤᱞᱚᱜ ᱡᱮᱹᱫᱤᱱ ᱠᱚ ᱵᱟᱥᱠᱮᱹᱭᱟ, ᱤᱱᱟᱹ ᱦᱤᱞᱳᱜ ᱠᱚ, ᱜᱚᱡ ᱠᱚ ᱛᱟᱦᱮᱱ ᱜᱮᱻ᱾
ᱟᱪᱪᱷᱟ ᱛᱚᱵᱮ ᱥᱩᱠᱨᱤ ᱡᱤᱞ ᱩᱛᱩ ᱛᱚ ᱞᱟᱝ ᱢᱟᱢ ᱵᱟᱰᱟᱭ ᱜᱮ ᱱᱟᱦᱟᱜ ᱩᱛᱩ ᱢᱟ᱾
ᱤᱧ ᱫᱚ ᱢᱟᱱᱮ ᱫᱟᱹᱭ ᱫᱟᱹᱭ ᱟᱨ ᱤᱭᱩ ᱜᱮᱠᱤᱱ ᱩᱛᱩᱭ ᱛᱟᱦᱮᱱᱟ ᱟᱫᱚ ᱤᱧ ᱢᱟ ᱩᱱᱟᱹᱜ ᱫᱚ ᱵᱟᱹᱧ ᱥᱮᱬᱟ ᱧᱚᱜ ᱥᱟᱫᱟ ᱩᱛᱩ ᱠᱚ
ᱟᱪᱪᱷᱟ ᱟᱪᱪᱷᱟ ᱪᱮᱫ ᱠᱚ ᱩᱛᱩᱢ ᱵᱟᱲᱟᱭᱟ ᱛᱚᱵᱮ ᱟᱢᱫᱚ?
ᱮᱢᱱᱤ ᱚᱞᱚᱜ ᱯᱟᱲᱦᱟᱣ ᱠᱷᱟᱹᱛᱤᱨ ᱟᱫᱚ ᱥᱮᱨᱚᱠᱚᱢ ᱩᱛᱩ ᱫᱟᱠᱟ ᱠᱚ ᱵᱟᱹᱧ ᱥᱩᱨ ᱵᱟᱲᱟ ᱠᱟᱱ ᱜᱮᱭᱟ, ᱤᱭᱩᱭ ᱢᱮᱱ ᱱᱟ ᱥᱮᱬᱟᱭ ᱜᱮᱭᱟᱢ ᱯᱟᱞᱮᱫ ᱱᱟᱦᱟᱜ ᱯᱚᱨᱮ
ᱱᱟᱢ ᱠᱚᱢᱟ ᱚᱱᱟ ᱠᱚ ᱢᱮᱱᱟ ᱥᱚᱢᱚᱭ ᱢᱟ ᱢᱮᱱᱟᱜ ᱜᱮᱭᱟ, ᱚᱱᱟ ᱠᱚᱨᱮᱱᱟᱜ ᱢᱟ ᱠᱚ ᱢᱟᱱᱮ ᱦᱚᱲ ᱧᱮᱞ ᱛᱮᱜᱮ ᱪᱮᱫᱚᱜᱼᱟ ᱱᱟᱦᱟᱜ ᱢᱮᱱᱠᱷᱟᱱ ᱚᱞᱚᱜ ᱯᱟᱲᱦᱟᱜ ᱫᱚ ᱱᱚᱝᱠᱟᱱ ᱡᱤᱱᱤᱥ ᱠᱟᱱᱟ, ᱢᱟᱱᱮ ᱥᱚᱢᱚᱭ ᱨᱮᱜᱮ ᱱᱟᱦᱟᱜ ᱚᱱᱟ ᱠᱚ ᱠᱚ ᱡᱤᱱᱤᱥ ᱫᱚ ᱪᱮᱫ ᱞᱮᱠ ᱠᱷᱟᱡ ᱥᱮ ᱥᱮᱬᱟ ᱞᱮᱠᱷᱟᱡ ᱜᱟᱱᱚᱜᱼᱟ, ᱪᱮᱫᱟᱜ ᱮᱱᱛᱮ ᱚᱞᱚᱜ ᱯᱟᱲᱦᱟᱜ ᱫᱚ ᱦᱚᱲ ᱧᱮᱞ ᱛᱮᱫᱚ ᱱᱟᱦᱟᱜ ᱵᱟᱝ ᱪᱮᱫᱚᱜᱼᱟ᱾ ᱟᱨ ᱡᱟᱦᱟᱸ ᱛᱤᱱᱟᱹᱜ ᱩᱛᱩ ᱫᱟᱠᱟ ᱨᱮᱭᱟᱜ ᱠᱟᱛᱷᱟ ᱠᱟᱱᱟ ᱥᱮ ᱮᱢᱟᱱ ᱛᱮᱢᱟᱱ ᱠᱟᱹᱢᱤ ᱠᱳ ᱚᱲᱟᱜ ᱠᱚᱨᱮᱱᱟᱜ ᱢᱮᱱᱟᱜᱼᱟ ᱾ ᱚᱱᱟ ᱠᱚᱫᱚ ᱱᱟᱦᱟᱜ ᱦᱚᱲ ᱧᱮᱞᱛᱮ ᱪᱮᱫ ᱦᱩᱭᱩᱜ ᱜᱮᱭᱟ ᱾ ᱟᱫᱚ ᱴᱷᱤᱠ ᱫᱚ ᱴᱷᱤᱠ ᱜᱮᱭᱟ ᱱᱟᱜ ᱢᱟᱱᱮ ᱪᱮᱫ ᱪᱮᱫᱚᱜ ᱜᱮᱭᱟ ᱱᱟᱦᱟᱜ, ᱚᱱᱟ ᱠᱚᱫᱚᱢ ᱥᱮᱬᱟᱭ ᱜᱮᱭᱟ ᱱᱟᱦᱟᱜ ᱾ ᱟᱫᱚ ᱛᱚᱵᱮ ᱱᱤᱛᱚᱜ ᱫᱚ ᱛᱤᱱᱟᱹᱜ ᱜᱟᱱᱮᱢ ᱯᱟᱲᱦᱟᱣ ᱠᱚᱫᱚ?
ᱯᱟᱲᱦᱟᱣ ᱠᱚ ᱦᱩᱭ ᱠᱟᱱᱟ, ᱠᱚᱞᱮᱡᱽ ᱯᱩᱨᱟᱹᱣ ᱦᱩᱭ ᱠᱟᱱᱟ᱾ ᱩᱱᱟᱹᱜ ᱫᱷᱟᱹᱵᱤᱡ ᱜᱮ ᱟᱫᱚ ᱾ ᱧᱮᱞ ᱦᱩᱭᱩᱜ ᱠᱟᱱᱟ ᱮᱴᱟᱜ ᱞᱟᱭᱤᱱ ᱠᱚᱥᱮ ᱟᱨᱦᱚᱸ ᱾
ᱟᱪᱪᱷᱟ ᱰᱤᱯᱞᱳᱢᱟ ᱠᱚ ᱥᱮ ᱡᱟᱦᱟᱱᱟᱜ ᱚᱱᱠᱟᱱᱟᱜ?
ᱵᱟᱸ ᱰᱤᱯᱞᱚ ᱚᱱᱟ ᱦᱚᱸ ᱟᱫᱚ ᱟᱭᱩ ᱛᱟᱹᱠᱤᱱ ᱠᱤᱱ ᱢᱮᱱᱫᱟ ᱪᱮᱛᱟᱱ ᱥᱮ ᱚᱞᱚᱜ ᱯᱟᱲᱦᱟᱣ ᱦᱚᱸ ᱫᱚᱢᱮ ᱞᱟᱜᱟᱜ ᱠᱟᱱᱟ, ᱵᱟᱞᱤᱧ ᱫᱟᱲᱮᱭᱟᱜ ᱠᱟᱱᱟ᱾ ᱜᱷᱟᱨᱚᱸᱡᱽ ᱨᱮᱸᱜᱮᱡ ᱜᱟᱸ ᱤᱭᱟᱹ ᱨᱮᱸᱜᱮᱡ ᱦᱚᱲ ᱫᱚ ᱴᱟᱠᱟ ᱠᱩᱲᱤ ᱠᱚ ᱠᱟᱹᱴᱤᱡ ᱚᱵᱷᱟᱵ ᱡᱟᱞᱟ ᱨᱮ ᱾
ᱟᱸᱫ
ᱫᱚ ᱪᱮᱛᱟᱱ ᱥᱮᱫ ᱫᱚ ᱵᱟᱹᱞᱤᱧ ᱯᱟᱲᱦᱟᱣ ᱫᱟᱲᱮᱭᱟᱢᱟ ᱾
ᱚᱱᱠᱟ ᱠᱟᱱ ᱜᱮᱭᱟ, ᱤᱧᱦᱚᱸ ᱱᱟᱦᱟᱜ ᱱᱚᱜᱼᱚᱭ ᱜᱨᱮᱡᱩᱭᱮᱥᱮᱱ ᱠᱟᱛᱮᱫ ᱱᱟᱦᱟᱜ ᱱᱚᱜᱼᱚᱭ ᱢᱟᱥᱴᱟᱨ ᱨᱮ ᱰᱤᱜᱽᱨᱤ ᱨᱮᱢᱟ ᱛᱮᱫ ᱵᱷᱚᱨᱛᱤ ᱦᱩᱭ ᱞᱮᱱ ᱜᱮᱭᱟ, ᱧᱩᱛᱩᱢ ᱠᱚ ᱚᱞ ᱵᱟᱲᱟ ᱦᱚᱪᱚ ᱠᱟᱛᱮᱫ ᱱᱟᱦᱟᱜ ᱟᱵᱟᱨ ᱡᱤᱨᱟᱹᱣ ᱦᱩᱭ ᱠᱟᱱᱟ ᱾ ᱚᱱᱠᱟᱜᱮ ᱚᱲᱟᱜ ᱠᱚᱨᱮᱱᱟᱜ ᱠᱷᱚᱨᱪᱟ ᱯᱷᱟᱨᱪᱟ ᱠᱚ ᱵᱟᱝ ᱫᱟᱲᱮᱭᱟᱜ ᱠᱷᱟᱹᱛᱤᱨ ᱛᱮᱜᱮ, ᱚᱱᱠᱟ ᱡᱤᱨᱟᱹᱣ ᱦᱩᱭ ᱠᱟᱱᱟ ᱾ ᱟᱨ ᱱᱤᱛᱚᱜ ᱟᱹᱵᱤᱱ ᱢᱟ ᱱᱚᱜᱼ ᱱᱚᱝ ᱚᱱᱠᱟ ᱵᱮ ᱨᱚᱡᱽᱜᱟᱨ ᱜᱮ, ᱡᱟᱦᱟᱱᱟᱜ ᱚᱱᱠᱟᱱᱟᱜ ᱛᱮᱭᱟᱨᱤ ᱠᱚᱫᱚ ᱦᱩᱭᱩᱜ ᱠᱟᱱ ᱜᱮᱭᱟ ᱱᱟᱦᱟᱜ ᱟᱫᱚ ᱦᱟᱹᱡᱩᱜ ᱚᱱᱠᱟᱱ ᱯᱟᱸᱪ ᱡᱩᱞᱟᱭ ᱱᱟᱦᱟᱜ, ᱤᱭᱟᱹ ᱠᱚᱫᱚ ᱢᱮᱱᱟᱜᱼᱟ, ᱱᱟᱦᱟᱜ ᱵᱤᱱᱤᱰ ᱠᱚᱫᱚ ᱱᱟᱦᱟᱜ ᱟᱫᱚ ᱪᱮᱫᱠᱟᱜ ᱠᱟᱱᱟ ᱱᱟᱦᱟᱜ ᱚᱱᱟᱨᱮ ᱡᱩᱫᱤ ᱯᱟᱥᱚᱜ ᱦᱩᱭᱩᱜ ᱠᱟᱱ ᱠᱷᱟᱡ ᱫᱚ ᱱᱟᱦᱟᱜ ᱱᱚᱠᱨᱤ ᱠᱚ ᱱᱟᱦᱟᱜ ᱧᱟᱢᱚᱜ ᱜᱮᱭᱟ, ᱟᱨ ᱵᱟᱝ ᱯᱟᱥᱚᱜ ᱦᱩᱭᱩᱜ ᱠᱟᱱ ᱵᱟᱠᱷᱟᱡ ᱫᱚ ᱱᱟᱦᱟᱜ ᱚᱠᱟ ᱞᱮᱠᱟ ᱪᱚ ᱱᱟᱦᱟᱜ ᱟᱨᱦᱚᱸ ᱚᱱᱛᱮ ᱛᱮᱭᱟᱨᱤ ᱤᱫᱤ ᱦᱩᱭᱩᱜᱼᱟ᱾ ᱞᱟᱦᱟᱥᱮᱫ
ᱟᱫᱚ ᱪᱮᱥᱴᱟ ᱡᱩᱫᱤ ᱛᱟᱦᱮᱸᱱ ᱛᱟᱵᱚᱱᱟ, ᱛᱟᱦᱚᱞᱮ ᱵᱚᱱ ᱞᱟᱜᱟᱣ ᱫᱟᱲᱮᱜ ᱜᱮᱭᱟ ᱾
ᱦᱮᱸ ᱦᱮᱸ ᱟᱪᱪᱷᱟ ᱟᱯᱮ ᱥᱮᱫ ᱫᱚ ᱚᱱᱛᱮ ᱱᱟᱦᱟᱜ ᱚᱞᱪᱤᱠᱤ ᱠᱚᱫᱚ ᱚᱞ ᱯᱟᱲᱦᱟᱣ ᱪᱟᱞᱟᱜ ᱠᱟᱱᱟ ᱥᱮ ᱤᱥᱠᱩᱞ ᱨᱮ?
ᱟᱞᱮ ᱥᱮᱫ ᱫᱚ ᱠᱷᱩᱵ, ᱢᱟᱱᱮ ᱟᱹᱰᱤ ᱜᱮ ᱠᱚᱢ ᱾
ᱟᱪᱪᱷᱟ ᱟᱪᱪᱷᱟ᱾
ᱟᱞᱮᱜᱮ ᱢᱟᱱᱮ ᱠᱚᱞᱮᱡᱽ ᱨᱮᱞᱮ ᱧᱟᱢ ᱠᱟᱫᱟ ᱪᱤᱠᱤ ᱠᱚ᱾ ᱠᱚᱞᱮᱡᱽ ᱨᱮᱞᱮ ᱯᱟᱲᱦᱟᱣ ᱠᱟᱱᱟ ᱾
ᱟᱪᱪᱷᱟ ᱟᱪᱪᱷᱟ
ᱢᱟᱱᱮ ᱤᱧᱦᱚᱸ ᱩᱱᱟᱹᱜ ᱵᱟᱹᱧ ᱵᱟᱲᱟᱭ ᱛᱟᱦᱮᱱᱟ ᱪᱮᱛᱟᱱ ᱥᱮ ᱚᱞᱚᱜ ᱯᱟᱲᱦᱟᱣ ᱪᱮᱫ ᱠᱚᱞᱮᱡ ᱠᱚᱨᱮᱜ ᱟᱵᱟᱨ ᱱᱚᱝᱠᱟ᱾ ᱥᱟᱵᱡᱮᱠᱴ ᱠᱚ ᱵᱟᱪᱷᱟᱣ ᱠᱟᱛᱮᱫ ᱵᱷᱚᱨᱛᱤ ᱦᱩᱭᱩᱜᱼᱟ ᱥᱮ ᱪᱮᱫ ᱤᱧ ᱫᱚ ᱟᱫᱚ ᱵᱚᱲᱚ ᱤᱭᱟᱹ ᱠᱚ ᱵᱟᱠᱚ ᱛᱟᱦᱮᱱ ᱠᱷᱟᱱ ᱫᱚ ᱮᱟᱹᱭ ᱛᱟᱠᱚ ᱚᱠᱚᱭ ᱞᱮ ᱪᱮᱫ ᱟᱢᱟᱭ ᱫᱟᱫᱟ ᱛᱟᱠᱚ ᱵᱟᱠᱚ ᱛᱟᱦᱮᱱ ᱠᱷᱟᱱ ᱫᱚ ᱱᱤᱡᱮ ᱛᱮᱜᱮ ᱵᱷᱩᱨᱛᱤ ᱦᱩᱭ ᱾ ᱟᱫᱚ ᱡᱟᱦᱟᱸ ᱠᱚᱞᱮᱡ ᱨᱤᱧ ᱵᱷᱚᱨᱛᱤᱭᱮᱱᱟ ᱚᱱᱟ ᱨᱮᱢᱟ ᱢᱮᱱ ᱫᱟᱠᱚ ᱡᱮ᱾ ᱵᱟᱹᱱᱩᱜ ᱪᱤᱠᱤ ᱛᱮ ᱵᱟᱹᱱᱩ ᱚᱞ ᱪᱤᱠᱤ ᱾
ᱟᱪᱪᱷᱟ ᱟᱪᱪᱷᱟ ᱛᱚᱵᱮ ᱱᱟᱦᱟᱜ ᱚᱞᱪᱤᱠᱤ ᱫᱚ ᱾
ᱴᱩ ᱛᱮᱜᱮ ᱥᱮᱬᱟ ᱠᱚ ᱦᱩᱭᱱᱟ ᱾
ᱦᱳᱭ ᱦᱳᱭ ᱦᱮᱸ ᱟᱫᱚ ᱚᱱᱮ ᱠᱚ ᱢᱮᱱᱟ ᱚᱞᱪᱤᱠᱤ ᱢᱟ ᱛᱮᱫ ᱟᱵᱚᱣᱟᱜ ᱱᱤᱡᱮᱨᱟᱜ ᱯᱟᱹᱨᱥᱤ ᱨᱮᱱᱟᱜ ᱪᱤᱠᱤ ᱠᱟᱱᱟ ᱾ ᱱᱚᱣᱟ ᱫᱚ ᱡᱚᱛᱚ ᱦᱚᱲᱜᱮ ᱥᱮᱬᱟ ᱞᱟᱹᱠᱛᱤ ᱞᱟᱹᱠᱛᱤ ᱠᱟᱱᱟ, ᱪᱟᱦᱮ ᱥᱟᱱᱛᱟᱞᱤ ᱯᱟᱹᱨᱥᱤ ᱵᱚᱱ ᱯᱟᱲᱦᱟᱜ ᱟᱨ ᱵᱟᱵᱚᱱ ᱯᱟᱲᱦᱟᱜ ᱾ ᱢᱟᱱᱮ ᱥᱮᱬᱟ ᱠᱟᱜ ᱫᱚ ᱱᱤᱡᱮᱨᱟᱜ ᱯᱟᱹᱨᱥᱤ ᱫᱚ ᱢᱟᱱᱮ ᱴᱷᱤᱠᱚᱜᱼᱟ ᱾ ᱱᱚᱣᱟ ᱤᱭᱟᱹᱛᱮ ᱵᱚᱞᱮ ᱱᱚᱜᱼᱚ ᱱᱚᱝᱠᱟ ᱡᱟᱦᱟᱱᱟᱜ ᱯᱟᱴ ᱴᱟᱭᱤᱢ ᱠᱟᱹᱢᱤ ᱠᱚ ᱧᱟᱢᱚᱜ ᱠᱟᱱ ᱫᱚ ᱱᱚᱣᱟ ᱠᱚᱨᱮ ᱦᱚᱸ ᱱᱚᱜᱼᱚᱭ ᱚᱞ ᱪᱤᱠᱤ ᱜᱮ ᱾ᱯᱪᱫ ᱡᱚᱨᱩᱲᱚᱜ ᱠᱟᱱᱟ ᱾
ᱟᱯᱮ ᱚᱱᱛᱮ ᱫᱚ ᱛᱟᱦᱚᱞᱮ ᱚᱞᱪᱤᱠᱤ ᱪᱮᱫ ᱞᱮᱠᱟ ᱢᱮᱱᱟᱜᱼᱟ ᱾
ᱟᱞᱮ ᱫᱚᱱ ᱱᱟᱦᱟᱜ ᱱᱚᱛᱮ ᱦᱚᱸ ᱰᱷᱮᱨ ᱠᱟᱭᱛᱮᱫᱚ ᱚᱞᱪᱤᱠᱤ ᱫᱚ ᱱᱟᱦᱟᱜ ᱠᱚᱢ ᱜᱮᱭᱟ ᱾ ᱟᱫᱚ ᱚᱱᱮ ᱠᱚ ᱢᱮᱱᱟ ᱡᱟᱦᱟᱸᱭᱟᱜ ᱢᱚᱱᱮ ᱛᱟᱦᱮᱱᱟ ᱡᱟᱦᱟᱸᱴᱟᱜ ᱡᱤᱱᱤᱥ ᱨᱮ ᱩᱱᱤ ᱢᱟ ᱱᱟᱦᱟᱜ ᱡᱟᱦᱟᱸ ᱞᱮᱠᱟ ᱛᱮᱜᱮ ᱦᱟᱹᱛᱲᱟᱹᱣ ᱧᱟᱢ ᱜᱮᱭᱟ ᱟᱨ ᱥᱟᱵ ᱩᱰᱩᱠ ᱜᱮᱭᱟ ᱚᱱᱟ ᱡᱤᱱᱤᱥ ᱢᱟ ᱾
ᱟᱫᱚ ᱚᱱᱠᱟ ᱞᱮᱠᱟᱛᱮ ᱤᱧᱦᱚᱸ ᱱᱟᱦᱟᱜ ᱱᱚᱜᱼᱚᱭ ᱯᱟᱹᱦᱤᱞ ᱫᱤᱥᱟᱹᱭᱟᱹᱧ ᱯᱷᱟᱭᱤᱵᱷ ᱠᱮᱞᱟᱥ ᱢᱚᱬᱮ ᱪᱟᱱᱟᱪ ᱨᱮ ᱱᱟᱦᱟᱜ ᱠᱚ ᱮᱢᱟᱜᱫ ᱞᱮ ᱛᱟᱦᱮᱱ ᱤᱭᱟᱹ ᱫᱚ ᱾ ᱠᱤᱛᱟᱹᱵ ᱫᱚ ᱱᱟᱦᱟᱜ ᱯᱚᱛᱚᱵ, ᱚᱱᱟ ᱚᱞᱪᱤᱠᱤ᱾ ᱯᱚᱛᱚᱵᱽ ᱢᱮᱱᱠᱷᱟᱱ ᱢᱤᱫ ᱫᱤᱱ ᱜᱟᱱ ᱦᱚᱸ ᱚᱱᱟ ᱨᱮᱱᱟᱜ ᱫᱚ ᱡᱟᱦᱱᱟᱜ ᱠᱮᱞᱟᱥ ᱠᱚᱫᱚ ᱵᱟᱝ ᱦᱩᱭ ᱞᱮᱱᱟ ᱾ ᱟᱨ ᱠᱮᱞᱟᱥ ᱠᱚ ᱵᱟᱝ ᱦᱩᱭᱞᱮᱱᱛᱮ ᱱᱟᱦᱟᱜ ᱩᱱᱟᱹᱜ ᱫᱚ ᱵᱟᱝ ᱪᱮᱫ ᱦᱩᱭ ᱞᱮᱱᱟ ᱩᱱ ᱡᱚᱠᱷᱚᱱ ᱫᱚ ᱢᱮᱱᱠᱷᱟᱱ ᱵᱟᱫᱽ ᱨᱮ ᱱᱟᱦᱟᱜ ᱮᱱᱨᱮᱦᱚᱸ ᱾
ᱚᱱᱮ ᱠᱚ ᱢᱮᱱᱟ ᱢᱚᱱᱮ ᱛᱟᱦᱮᱱ ᱠᱷᱟᱱ ᱢᱟ ᱡᱟᱦᱟᱸᱴᱟᱜ ᱡᱤᱱᱤᱥ ᱜᱮ ᱪᱮᱫᱚᱜ ᱜᱮᱭᱟ, ᱥᱮ ᱟᱫᱚ ᱚᱱᱠᱟ ᱞᱮᱠᱟᱛᱮ ᱱᱟᱦᱟᱜ ᱮᱴᱟᱜ ᱨᱮ ᱵᱷᱚᱨᱼᱼ ᱛᱤ ᱦᱩᱭᱱᱟ ᱨᱮᱦᱚᱸ ᱟᱨ ᱚᱱᱟ ᱵᱮᱥᱴᱷᱤᱠ ᱪᱮᱫ ᱦᱩᱭᱱᱟ ᱟᱫᱚ ᱱᱤᱛᱚᱜ ᱫᱚ ᱾ ᱛᱚ ᱱᱚᱜᱼᱚᱭ ᱪᱮᱫ ᱦᱩᱭᱮᱱ ᱛᱮ ᱱᱚᱜᱼᱚᱭ ᱛᱤᱦᱤᱧ᱾ ᱱᱚᱣᱟ ᱥᱟᱱᱛᱟᱞᱤ ᱮ ᱟᱭ ᱞᱮᱵ ᱨᱮ ᱱᱚᱜᱼᱚᱭ ᱠᱟᱹᱢᱤ ᱦᱩᱭᱩᱜ ᱠᱟᱱᱟ ᱾ ᱯᱟᱴ ᱴᱟᱭᱤᱢ ᱞᱮᱠᱟᱛᱮ ᱟᱨ ᱦᱤᱡᱩᱜ ᱠᱟᱱ ᱱᱚᱜᱼᱚᱭ ᱦᱟᱸᱜ ᱥᱟᱱᱛᱟᱞᱤ ᱴᱨᱟᱱᱥᱠᱨᱤᱯᱥᱚᱱ ᱨᱮ ᱱᱟᱜ ᱱᱚᱜᱼᱚᱭ ᱚᱞᱪᱤᱠᱤᱛᱮ ᱡᱩᱫᱤ ᱴᱨᱟᱱᱥᱠᱨᱤᱯᱥᱚᱱ ᱦᱩᱭᱩᱜᱼᱟ ᱾ ᱛᱚᱵᱮ ᱱᱟᱦᱱᱟᱜ ᱱᱚᱣᱟ ᱨᱮᱦᱚᱸ ᱵᱷᱟᱜᱤᱧ ᱦᱟᱛᱟᱣ ᱫᱟᱲᱮᱭᱟᱜ ᱠᱟᱱᱟ ᱾ ᱟᱫᱚ ᱱᱚᱣᱟᱜᱮ ᱟᱹᱰᱤ᱾ ᱤᱧ ᱞᱟᱹᱜᱤᱫ ᱟᱹᱰᱤ ᱜᱚᱨᱚᱵᱽ ᱟᱱᱟᱜ ᱠᱟᱛᱷᱟ ᱠᱟᱱᱟ ᱾ ᱚᱞᱪᱤᱠᱤ ᱪᱮᱫᱛᱜ ᱱᱟᱦᱟᱜ᱾ ᱢᱟᱱᱮ ᱡᱟᱜᱮ ᱢᱤᱫᱵᱟᱨ ᱯᱚᱭᱥᱟ ᱢᱤᱫᱵᱟᱨ ᱠᱟᱹᱣᱰᱤ ᱱᱟᱦᱟᱜ ᱤᱧ ᱟᱨᱡᱟᱣ ᱫᱟᱲᱮᱭᱟᱜ ᱠᱟᱱᱟ ᱾
ᱦᱩᱸ ᱚᱞ ᱪᱤᱠᱤ ᱪᱮᱫ ᱦᱚᱸ ᱫᱚᱨᱠᱟᱨ ᱠᱟᱱ ᱜᱮᱭᱟ ᱾
ᱦᱮᱸ ᱢᱟᱱᱮ ᱡᱟᱦᱟᱱᱟᱜ ᱜᱮ ᱪᱮᱫ ᱫᱚ ᱱᱟᱜ ᱵᱟᱹᱲᱤᱡ ᱫᱚ ᱵᱟᱝ ᱠᱟᱱᱟ ᱥᱮ, ᱱᱟᱯᱟᱭ ᱜᱮ ᱢᱟᱱᱞᱤᱭᱟ ᱛᱮᱦᱮᱧ ᱤᱝᱞᱤᱥ ᱯᱟᱹᱨᱥᱤ ᱵᱚᱱ ᱢᱮᱱᱟ ᱤᱝᱞᱤᱥ ᱵᱚᱱ ᱾ ᱤᱝᱞᱤᱥ ᱦᱩᱭᱮᱱᱟ, ᱦᱤᱱᱫᱤ ᱦᱩᱭᱮᱱᱟ, ᱵᱟᱝᱞᱟ ᱦᱩᱭᱮᱱᱟ, ᱩᱲᱤᱭᱟᱹ ᱦᱩᱭᱱᱟ ᱾ ᱢᱟᱱᱮ ᱵᱷᱳᱡᱽᱯᱩᱨᱤ ᱦᱩᱭᱱᱟ ᱾ ᱛᱤᱱᱟᱹᱜ ᱮᱢ ᱪᱮᱫ ᱫᱟᱲᱮᱭᱟᱜᱼᱟ, ᱢᱮᱝᱜᱷᱤ ᱠᱚᱨ ᱠᱚᱨᱴᱷᱟ᱾ ᱡᱚᱛᱚ ᱜᱮ ᱱᱟᱯᱟᱭ ᱜᱮᱭᱟ ᱢᱟᱱᱮ ᱪᱮᱫ ᱡᱤᱱᱤᱥ ᱫᱚ ᱚᱱᱟᱢ ᱪᱮᱫ ᱠᱟᱜᱼᱟ ᱥᱮ ᱡᱟᱸᱦᱟ ᱛᱤ ᱨᱮᱜᱮ ᱠᱟᱹᱢᱤ ᱞᱟᱜᱟᱣ ᱦᱩᱭ ᱫᱟᱲᱮᱭᱟᱜᱼᱟ ᱚᱱᱟ ᱫᱚ ᱟᱨ ᱪᱮᱫ ᱠᱟᱛᱮᱫ ᱫᱚ ᱡᱟᱦᱟᱱ ᱞᱚᱥ ᱫᱚ ᱵᱟᱹᱱᱩᱜᱼᱟ ᱾ ᱥᱮ ᱪᱮᱫ ᱞᱮᱠᱟᱢ ᱢᱮᱱᱮᱫ ᱠᱟᱱᱟ?